ᱦᱳᱭ ᱡᱚᱦᱟᱨ ᱡᱚᱦᱟᱨ ᱾
ᱦᱮᱞᱳ,
ᱦᱳᱭ ᱢᱮᱱᱫᱟᱹᱞᱤᱧ ᱡᱚᱦᱟᱨᱜ ᱜᱮ ᱾
ᱦᱳᱭ ᱟᱸᱡᱚᱢᱚᱜ ᱠᱟᱱᱟ?
ᱦᱳᱭ ᱟᱸᱚᱢᱚᱜ ᱠᱟᱱᱟ ᱾ ᱟᱨ ᱟᱹᱞᱤᱧᱟᱜ ᱨᱚᱲ ᱟᱸᱚᱢᱚᱜ ᱠᱟᱱᱟ ᱥᱮ ᱵᱟᱝ?
ᱛᱚᱵᱮᱱ ᱟᱛ ᱛᱚᱲᱟ ᱱᱟᱦᱟᱜ ᱠᱟᱴᱟᱜ ᱠᱟᱱ ᱛᱟᱵᱚᱱᱟ᱾ ᱦᱳᱭ ᱟᱸᱡᱚᱢᱚᱜ ᱠᱟᱱ ᱜᱮᱭᱟ ᱟᱫᱚ ᱱᱟᱥᱮ ᱱᱟᱦᱟᱸᱜ᱾ ᱵᱟᱝ ᱟᱸᱡᱚᱢᱚᱜ ᱠᱟᱱ ᱛᱟᱦᱮᱸ ᱱᱤᱛᱚᱜ ᱫᱚ ᱵᱮᱥ ᱛᱮᱜ ᱟᱸᱡᱚᱢᱚᱜ ᱠᱟᱱᱟ ᱾ ᱟᱹᱞᱤᱧᱟᱜ ᱵᱮᱱ ᱟᱸᱡᱚᱢᱮᱫᱼᱟ?
ᱦᱳᱭ ᱦᱳᱭ ᱟᱸᱡᱚᱢ ᱮᱜᱼᱟᱞᱤᱧ ᱟᱨ ᱟᱹᱞᱤᱧᱟᱜ ᱠᱤᱞᱭᱟᱨ ᱜᱮ ᱟᱸᱡᱚᱢᱚᱜ ᱠᱟᱱᱟ ᱛᱚ?
ᱪᱮᱫ ᱞᱮᱠᱟ ᱱᱟᱯᱟᱭ ᱵᱟᱲᱟᱭ ᱜᱮᱭᱟ ᱯᱮ?
ᱦᱮᱸ ᱟᱞᱮ ᱫᱚᱞᱮ ᱱᱟᱯᱟᱭ ᱵᱟᱲᱟ ᱜᱮᱭᱟ ᱾ ᱟᱨ ᱟᱯᱮ ᱠᱚᱜᱮ ᱪᱮᱫ ᱞᱮᱠᱟ ᱢᱮᱱᱟᱜ ᱯᱮᱭᱟ?
ᱦᱳᱭ ᱟᱞᱮ ᱠᱚᱦᱚ ᱱᱤᱛᱚᱜ ᱫᱚ ᱡᱚᱛᱚ ᱜᱮ ᱵᱮᱥ ᱜᱮ ᱟᱨ
ᱟᱫᱚ ᱡᱟᱦᱟᱸᱱᱟᱜ ᱵᱮᱱ ᱩᱭᱦᱟᱹᱨ ᱟᱠᱟᱫᱟ ᱪᱮᱫ ᱴᱚᱯᱤᱠ ᱛᱮ ᱨᱚᱲ ᱦᱩᱭᱩᱜᱼᱟ ᱢᱮᱱᱠᱟᱛᱮ᱾ ᱡᱩᱫᱤ ᱵᱮᱱ ᱩᱭᱦᱟᱹᱨ ᱠᱟᱜ ᱠᱷᱟᱡ ᱞᱟᱹᱭ ᱵᱮᱱ?
ᱢᱟ ᱞᱟᱹᱭ ᱵᱤᱱ ᱥᱮᱵᱤᱱ ᱜᱮ ᱦᱟᱹᱞᱤᱧ ᱚᱱᱠᱟ ᱫᱚ ᱱᱟᱦᱟᱸᱜ ᱵᱟᱹᱞᱤᱧ ᱩᱭᱦᱟᱹᱨ ᱟᱠᱟᱫᱟ᱾ ᱟᱫᱚ ᱟᱵᱮᱱ ᱞᱟᱹᱭᱵᱱ ᱢᱟ ᱜᱚᱞᱯᱚ ᱦᱩᱭᱩᱜᱼᱟ᱾
ᱟᱦ ᱦᱳᱭ ᱟ ᱞᱟᱹᱭ ᱟᱹᱞᱤᱧ ᱠᱤ ᱩᱸᱜ ᱵᱟᱯᱞᱟ ᱱᱤᱭᱟᱹ ᱵᱮᱱ ᱞᱟᱹᱭᱟ ᱦᱳᱭᱥᱮ ᱢᱟᱱᱮ ᱵᱟᱯᱞᱟ ᱟᱵᱚ ᱥᱟᱱᱛᱟᱲ ᱥᱚᱢᱟᱡᱽ ᱨᱮ ᱟᱹᱰᱤ ᱞᱮᱠᱟᱱᱟᱜ ᱵᱟᱯ ᱯᱞᱟ ᱢᱮᱱᱟᱜ ᱛᱟᱵᱚᱱᱟ᱾
ᱦᱳᱭ ᱥᱮ ᱟ ᱟᱫᱚ ᱱᱤᱛ ᱛᱚᱜ ᱢᱟ ᱱᱟᱦᱟᱸᱜ ᱵᱟᱯᱞᱟ ᱥᱤᱡᱤᱱ ᱠᱚᱢᱟ ᱯᱟᱨᱚᱢ ᱵᱟᱲᱟ ᱦᱟᱠᱟᱱ ᱜᱮᱭᱟ ᱟᱫᱚ ᱮᱱᱛᱮ ᱨᱮᱦᱚᱸ ᱢᱟᱱᱮ ᱥᱟᱨ ᱥᱟᱹᱜᱩᱱ ᱯᱟᱞᱟ ᱱᱳᱭᱟᱹᱞᱟᱝ ᱨᱚᱯᱚᱲᱟ ᱦᱳᱭ ᱥᱮ᱾
ᱦᱳᱭ ᱟᱫᱚ ᱢᱟ ᱤᱭᱟᱹ ᱟᱵᱤᱱ ᱜᱮᱢᱟ ᱮᱦᱚᱵ ᱞᱮᱵᱮᱱ᱾
ᱦᱳᱭ᱾ ᱡᱮᱠᱷᱚᱱ ᱥᱟᱨ ᱥᱟᱹᱜᱩᱱ ᱵᱟᱯᱞᱟ ᱞᱤᱧ ᱞᱟᱹᱭᱟ ᱛᱚ ᱱᱟᱦᱟᱸᱜ ᱥᱟᱨ ᱥᱟᱹᱜᱩᱱ ᱵᱟᱯᱞᱟ ᱫᱚ ᱢᱤᱫᱴᱮᱱ ᱠᱟᱱᱟ᱾ ᱡᱮᱢᱚᱱ ᱱᱟ ᱟ ᱟᱵᱚ ᱟᱛᱩᱨ ᱨᱮᱱ ᱢᱚᱬᱮ ᱢᱟᱺᱡᱷᱤ ᱱᱟᱭᱠᱮ ᱯᱟᱨᱟᱱᱤᱠ ᱱᱟᱥᱮᱞᱤᱧ ᱞᱟᱹᱭᱟ ᱟᱵᱚ ᱡᱚᱛ ᱛᱚ ᱟ ᱜᱷᱟᱨᱚᱸᱡᱽ ᱨᱮᱱ ᱦᱚᱲ ᱠᱩᱥᱤᱛᱮ ᱡᱟᱦᱟᱸ ᱨᱮᱦᱟᱸᱜ ᱢᱟᱱᱮ ᱵᱚᱱ ᱧᱮᱞᱸ ᱠᱚᱣᱟ ᱥᱮ ᱵᱚᱱ ᱞᱟᱹᱭᱟ ᱠᱤ ᱥᱮ ᱥᱟᱨ ᱥᱟᱹᱜᱩᱱ ᱨᱟᱭᱵᱟᱨ ᱟᱛᱮ ᱡᱟᱦᱟᱸ ᱠᱩᱲᱤ ᱜᱤᱫᱽᱨᱟᱹ ᱥᱮᱱ ᱨᱟᱭᱵᱟᱨ ᱠᱚ ᱦᱮᱡ ᱟᱵᱚᱱ ᱠᱟᱱᱟ᱾ ᱟᱫᱚ ᱱᱟᱦᱟᱸᱜ ᱡᱩᱫᱤ ᱠᱩᱲᱤ ᱜᱤᱫᱽᱨᱟᱹ ᱠᱚᱠᱚ ᱧᱮᱞ ᱧᱟᱢ ᱵᱟᱲᱟ ᱠᱚᱜ ᱠᱷᱟᱱ ᱦᱟᱸᱜ ᱡᱩᱫᱤ ᱵᱚᱱ ᱞᱟᱹᱭᱟ ᱦᱮᱸ ᱵᱚᱞᱮ ᱯᱮᱲᱟ ᱠᱚ ᱟᱛᱟᱝ ᱠᱚᱣᱟᱢ ᱮᱱᱠᱷᱟᱱ ᱵᱚᱱ ᱞᱟᱹᱭᱟ ᱦᱮᱸ ᱟᱛᱟᱝ ᱜᱮ ᱦᱳᱭ ᱥᱮ᱾
ᱦᱳᱭ ᱦᱳᱭ᱾
ᱟᱫᱚ ᱚᱱᱮ ᱚᱱᱠᱟ ᱞᱮᱠᱟᱛᱮ ᱱᱟᱦᱟᱸᱜ ᱠᱚᱲᱟ ᱯᱟᱦᱴᱟ ᱠᱷᱚᱱ ᱡᱟᱦᱟᱸ ᱧᱮᱧᱮᱞ ᱠᱚ ᱦᱤᱡᱩᱜ ᱛᱟᱦᱮᱱ᱾ ᱟ ᱡᱟᱦᱟᱸ ᱫᱚᱠᱚ ᱞᱟᱹᱭᱟ ᱵᱚᱞᱮ ᱢᱤᱫᱴᱟᱝ ᱨᱟᱭᱵᱟᱨᱤ ᱟᱠ ᱡᱟᱢᱟᱭ ᱠᱚᱲᱟᱭ ᱟᱹᱜᱩᱭ ᱛᱟᱦᱮᱱᱟ ᱟᱨ ᱢᱟᱱᱮ ᱯᱳᱭᱞᱳ ᱨᱮᱫᱚ ᱟᱞᱮ ᱥᱮᱱ ᱫᱚ ᱱᱟᱦᱟᱸᱜ ᱟ ᱠᱩ ᱦᱤᱡᱩᱜᱼᱟ ᱢᱤᱫᱴᱟᱱ ᱠᱚᱲᱟ ᱟᱨ ᱩᱱᱤ ᱨᱮᱱ ᱜᱟᱛ ᱛᱤ ᱵᱟᱝᱠᱷᱟᱱ ᱵᱚᱭᱦᱟ ᱟᱨ ᱨᱟᱭᱵᱟᱨᱤ ᱢᱟᱱᱮ ᱵᱟᱨ ᱯᱮ ᱦᱚᱲ ᱠᱷᱚᱱ ᱯᱮ ᱯᱩᱱ ᱦᱚᱲ ᱜᱟᱱ ᱜᱮᱠᱚ ᱦᱤᱡᱩᱜ ᱛᱟᱦᱮᱱᱟ ᱯᱩᱭᱞᱳ ᱨᱮᱫᱚ ᱦᱳᱭ ᱥᱮ᱾
ᱦᱳᱭ ᱦᱳᱭ ᱦᱳᱭ᱾
ᱟᱫᱚ ᱱᱟᱦᱟᱸᱜ ᱩᱱᱠᱩ ᱯᱩᱭᱞᱳ ᱨᱮ ᱦᱮᱡ ᱠᱟᱛᱮᱫ ᱠᱩᱲᱤ ᱯᱟᱦᱟᱴᱟ ᱨᱮ ᱡᱩᱫᱤ ᱠᱩ ᱠᱩᱥᱤᱭᱮᱱᱟ
ᱦᱳᱭ᱾
ᱟᱪᱪᱷᱟ ᱜᱟᱹᱰᱤ ᱥᱟᱰᱮ ᱠᱟᱱᱟ ᱟᱵᱮᱱ ᱴᱷᱮᱱ᱾
ᱜᱟᱹᱰᱤ ᱨᱩᱢ ᱨᱮ ᱢᱮᱱᱟᱜ ᱞᱤᱧᱟ ᱛᱚ ᱟᱫᱚ ᱚᱱᱠᱟ ᱛᱮ ᱵᱚᱞᱚᱜ
ᱚ ᱟᱪᱪᱷᱟ᱾ ᱦᱳᱭ ᱱᱤᱛᱚᱜ ᱠᱤᱞᱭᱟᱨ ᱜᱮᱭᱟ ᱟᱫᱚ ᱢᱟᱱᱮ ᱚᱱᱠᱟᱱᱟᱜ ᱱᱟᱦᱟᱸᱜ ᱡᱟᱦᱟᱸ ᱡᱩᱫᱤ ᱠᱩᱲᱤ ᱯᱟᱦᱟᱴᱟ ᱠᱚ ᱠᱩᱥᱤᱭᱮᱱᱟ ᱦᱳᱭᱥᱮ᱾ ᱟᱫᱚ ᱠᱩᱥᱤᱭᱮᱱ ᱠᱷᱟᱡ ᱫᱚ ᱱᱟᱦᱟᱜ ᱠᱟᱲᱟ ᱜᱤᱫᱽᱨᱟᱹ ᱠᱚ ᱵᱟᱨᱦᱮ ᱥᱮᱱ ᱠᱚ ᱩᱰᱩᱠ ᱠᱟᱛᱮᱫ ᱱᱟᱥᱮᱱᱟᱜ ᱱᱟᱦᱟᱸᱜ ᱵᱮ ᱟ ᱨᱟᱭᱵᱟᱨᱤᱡ ᱛᱟᱠᱚ ᱠᱚ ᱵᱮᱸᱜᱟᱲ ᱠᱚᱪᱟ ᱵᱟᱲᱟ ᱠᱮᱜ ᱜᱮ ᱡᱟᱦᱟᱸ ᱠᱚ ᱞᱟᱹᱭᱟ ᱠᱤ ᱮᱥᱠᱟᱨ ᱨᱮᱠᱚ ᱵᱟᱫ ᱠᱮᱫ ᱜᱮ ᱦᱳᱭ ᱥᱮ ᱢᱟᱱᱮ ᱜᱟᱞᱢᱟᱨᱟᱣᱮᱱ ᱜᱮᱠᱚ, ᱟᱫᱚ ᱜᱟᱞᱢᱟᱨᱟᱣ ᱠᱟᱛᱮᱫ ᱱᱟᱦᱟᱸᱜ ᱡᱩᱫᱤ ᱠᱩᱥᱤ ᱨᱟᱹᱡᱤ ᱦᱩᱭᱱᱟ, ᱮᱱᱠᱷᱟᱱ ᱠᱩᱲᱤ ᱜᱤᱫᱽᱨᱟᱹ ᱥᱮᱱ ᱠᱷᱚᱱ ᱦᱚᱸ ᱱᱚᱛᱮ ᱠᱷᱚᱱ ᱦᱚᱸ ᱟᱫᱚ ᱠᱚ ᱢᱟ ᱢᱟᱱᱮ ᱠᱟᱹᱴᱤᱡ ᱠᱚ ᱡᱚᱢ ᱧᱩ ᱵᱟᱲᱟ ᱠᱮᱫ ᱟᱫᱚ ᱨᱩᱣᱟᱹᱲ ᱠᱟᱛᱮ ᱱᱟᱦᱟᱸᱜ ᱦᱟᱸᱰᱮ ᱠᱩᱲᱤ ᱚᱲᱟᱜ ᱠᱚ ᱠᱷᱚᱵᱚᱨᱟ ᱟᱨ ᱠᱚᱲᱟ ᱥᱮᱜ ᱨᱮᱱ ᱦᱚᱸ᱾ ᱟᱫᱚ ᱱᱟᱦᱟᱸᱜ ᱠᱚᱲᱟ ᱥᱮᱱ ᱠᱷᱚᱱ ᱜᱚ ᱵᱟᱵᱟ ᱠᱚ ᱦᱤᱡᱩᱜ ᱛᱟᱦᱮᱸᱱᱟ᱾ ᱢᱤᱫ ᱫᱚᱢ ᱨᱮᱫᱚ ᱱᱟᱦᱟᱸᱜ ᱵᱟᱝᱞᱤᱝ ᱞᱟᱹᱭᱟ ᱟᱫᱚ ᱟᱯᱮ ᱴᱷᱮᱱ ᱪᱮᱫ ᱞᱮᱠᱟ ᱦᱳᱭᱳᱜᱼᱟ ᱚᱱᱛᱮ ᱠᱷᱚᱱ ᱞᱟᱹᱭ
ᱚᱦ᱾ ᱮᱠᱟᱞ ᱮᱠᱟᱞ ᱮᱠᱟᱞ᱾ ᱟᱞᱮ ᱮ ᱱᱚᱛᱮ ᱦᱚᱸ ᱯᱨᱟᱭ ᱚᱱᱠᱟ ᱜᱮ ᱡᱟᱦᱟᱸ ᱠᱚᱲᱟ ᱜᱤᱫᱟᱹᱨ ᱯᱚᱠᱠᱷᱚ ᱦᱳᱭᱳᱜᱼᱟ ᱟᱨ ᱠᱩᱲᱤ ᱜᱤᱫᱟᱹᱨ ᱯᱚᱠᱠᱷᱚᱭ ᱦᱩᱭᱩᱜᱼᱟ ᱮᱸ ᱮᱠᱪᱩᱭᱮᱞᱤ ᱡᱟᱦᱟᱸ ᱧᱮᱞ ᱧᱟᱯᱮᱞ ᱨᱮᱱᱟᱜ ᱠᱟᱛᱷᱟ ᱵᱮᱱ ᱞᱟᱹᱭ ᱞᱮᱠᱷᱟᱱ ᱫᱚ ᱯᱩᱭᱞᱩ ᱫᱚ ᱠᱚᱲᱟ ᱜᱤᱫᱟᱹᱨ ᱛᱚᱨᱚᱯ ᱥᱮᱱ ᱠᱷᱚᱱ ᱜᱮ ᱮᱸ ᱢᱟᱱᱮ ᱟᱦᱨᱮ ᱵᱟᱦᱨᱮ ᱠᱷᱚᱱ ᱠᱟᱹᱴᱤᱡ ᱧᱮᱞ ᱠᱟᱛᱮᱫ ᱡᱮ, ᱱᱚᱸᱰᱮ ᱠᱩᱥᱤ ᱥᱮ ᱵᱟᱝ ᱠᱩᱥᱤ ᱚᱱᱠᱟ ᱵᱷᱟᱵᱽᱛᱮ ᱛᱟᱨᱯᱚᱨᱮ ᱚᱲᱟᱜ ᱨᱮ ᱜᱚᱞᱯᱷᱚ ᱵᱟᱲᱟ ᱠᱟᱛᱮᱫ ᱨᱟᱭᱵᱟᱨ ᱜᱚᱴᱟ ᱠᱟᱛᱮᱫ ᱮᱸ ᱚᱱᱠᱟ ᱟᱨᱪᱮᱫ ᱠᱟᱛᱷᱟ ᱵᱷᱮᱡᱟᱜᱼᱟ ᱡᱮ, ᱯᱮᱲᱟ ᱯᱮ ᱦᱟᱛᱟᱣ ᱠᱚᱣᱟ ᱥᱮ ᱵᱟᱯᱮ ᱦᱟᱛᱟᱣ ᱠᱚᱣᱟ ᱢᱤᱫᱴᱮᱱ ᱠᱩᱠᱞᱤ ᱫᱚ ᱫᱚᱦᱚᱸ ᱞᱟᱹᱠᱛᱤ ᱠᱟᱱᱟ ᱥᱮ ᱟᱨ ᱩᱱᱠᱩ ᱡᱩᱫᱤ ᱠᱚ ᱢᱮᱱᱟ ᱦᱮᱸ ᱦᱟᱛᱟᱣ ᱠᱚᱣᱟᱞᱮ ᱮᱸ ᱯᱮᱲᱟᱜ ᱟᱞᱮ ᱮᱱᱠᱷᱟᱱ ᱫᱚ ᱞᱟᱦᱟᱥᱮᱱ ᱠᱟᱹᱢᱤ ᱦᱚᱨᱟ ᱪᱟᱞᱟᱜᱼᱟ ᱩᱱᱠᱩ ᱥᱟᱶ ᱜᱚᱞᱯᱚ ᱠᱟᱛᱮᱫ ᱛᱟᱨᱤᱠ ᱠᱚ ᱰᱮᱴ ᱠᱚ ᱯᱷᱤᱠᱥ ᱠᱟᱛᱮᱫ ᱡᱮ ᱮᱸ ᱱᱤᱱᱟᱹᱜ ᱛᱟᱹᱨᱤᱠᱷ ᱦᱟᱸᱜ ᱞᱮ ᱪᱟᱞᱟᱜᱼᱟ, ᱟᱞᱮ ᱟᱛᱟᱝ ᱫᱟᱨᱟᱢ ᱞᱮᱯᱮ ᱥᱮ ᱚᱱᱠᱟ ᱢᱤᱫᱴᱤᱡ ᱮᱸ ᱠᱟᱹᱢᱤ-ᱦᱚᱨᱟ ᱦᱩᱭᱩᱜ ᱜᱮᱭᱟ ᱟᱨ ᱚᱱᱠᱟ ᱚᱱᱟ ᱮᱸ ᱚᱠᱛᱚ ᱠᱚ ᱥᱮᱴᱮᱨ ᱞᱮᱱᱠᱷᱟᱱ ᱟ ᱢᱚᱴᱟ ᱢᱩᱴᱤ ᱜᱚ ᱵᱟᱵᱟ ᱥᱟᱶ ᱛᱮ ᱮᱸ ᱠᱤᱪᱷᱩ ᱜᱟᱱ ᱚᱱᱠᱟ ᱯᱮᱲᱟ-ᱯᱟᱹᱣᱦᱨᱟᱹ ᱠᱚ ᱤᱭᱟᱹ ᱠᱟᱛᱮᱫ ᱢᱳᱴᱟ ᱢᱩᱴᱤ ᱪᱷᱚ ᱥᱟᱸᱛ ᱡᱚᱱ ᱜᱟᱱ ᱮᱸ ᱞᱮ ᱪᱟᱞᱟᱜᱼᱟ ᱩᱱᱠᱩ ᱟᱞᱮ ᱥᱮᱱ ᱫᱚ ᱟᱨ ᱪᱟᱞᱟᱣ ᱠᱟᱛᱮᱜ ᱧᱮᱞ ᱧᱮᱯᱮᱞ ᱨᱟᱭᱵᱟᱨ ᱛᱟᱞᱟ ᱛᱮ ᱚᱱᱠᱟ ᱦᱩᱭᱩᱜᱼᱟ᱾ ᱟᱨ ᱧᱮᱞ ᱧᱮᱯᱮᱞ ᱠᱚ ᱥᱟᱶ ᱛᱮ ᱚᱱᱟ ᱪᱟ ᱵᱤᱥᱠᱩᱴ ᱠᱚ ᱡᱚᱢ ᱵᱟᱲᱟ ᱠᱟᱛᱮᱫ᱾ ᱵᱮᱸᱜᱟᱲ ᱠᱚᱪᱟ ᱠᱟᱛᱮᱫ ᱡᱩᱫᱤ ᱠᱩᱥᱤ ᱥᱮ ᱵᱟᱝ ᱠᱩᱥᱤ ᱚᱱᱟ ᱫᱚᱱᱟᱜ ᱥᱚᱸᱜᱮ ᱫᱚ ᱱᱟᱦᱟᱜ ᱵᱟᱝ ᱠᱚ ᱞᱟᱹᱭ ᱟᱞᱮ ᱥᱮᱱ ᱫᱚ ᱮᱸ ᱚᱲᱟᱜ ᱦᱮᱡ ᱠᱟᱛᱮᱫ ᱜᱮ ᱚᱱᱟ ᱨᱮᱱᱟᱜ ᱤᱭᱟᱹ ᱫᱚ ᱨᱟᱭᱵᱟᱨ ᱢᱟᱫᱽᱫᱷᱚᱢ ᱛᱮᱜᱮ ᱱᱟᱦᱟᱜ ᱨᱤᱯᱳᱴ ᱫᱚ ᱵᱷᱮᱡᱟᱜᱼᱟ ᱟᱨ ᱪᱮᱫ
ᱦᱳᱭ, ᱦᱳᱭ ᱟᱞᱮ ᱥᱮᱱ ᱦᱚᱸ ᱱᱟᱦᱟᱜ ᱚᱱᱠᱟ ᱜᱮ ᱦᱳᱭ ᱦᱳᱭ᱾
ᱦᱳᱭ, ᱟᱨ ᱨᱤᱯᱳᱨᱴ ᱨᱮᱱᱟᱜ ᱠᱟᱛᱷᱟ ᱵᱮᱱ ᱞᱟᱹᱭ ᱠᱷᱟᱱ ᱫᱚ ᱡᱟᱦᱟᱸ ᱫᱚ ᱚᱲᱟᱜ ᱥᱮᱱ ᱦᱮᱡ ᱵᱟᱲᱟ ᱠᱟᱛᱮᱫ ᱚᱲᱟᱜ ᱨᱮ ᱜᱚᱞ ᱯᱚ ᱟᱨᱦᱚᱸ ᱢᱤᱫ ᱫᱷᱟᱣ ᱫᱩᱲᱩᱵ ᱯᱟᱱᱛᱮ ᱠᱟᱛᱮ ᱡᱟᱦᱟᱸ ᱛᱤᱱᱟᱹᱜ ᱮᱸ ᱧᱮᱞ ᱧᱮᱯᱮᱞ ᱥᱮᱱ ᱠᱟᱱᱟ ᱠᱚ ᱟᱨ ᱥᱟᱶᱛᱮ ᱚᱲᱟᱜ ᱠᱚᱨᱮ ᱡᱟᱦᱟᱸᱭ ᱠᱚ ᱢᱮᱱᱟᱜ ᱠᱚ ᱯᱮᱲᱟ ᱯᱟᱹᱣᱨᱟ᱾ ᱠᱚ ᱥᱮ ᱟᱛᱳ ᱨᱮᱱ ᱚᱱᱠᱟᱱ ᱠᱷᱟᱥ ᱠᱷᱟᱥ ᱢᱟᱱᱮ ᱡᱟᱦᱟᱸᱭ ᱟᱹᱰᱤ ᱞᱟᱹᱠ ᱞᱟᱹᱠᱛᱤᱭᱟᱱ ᱤᱭᱟᱹ ᱢᱮᱱᱟᱜ ᱠᱚᱣᱟ ᱟᱨ ᱪᱮᱫ ᱨᱤᱥᱛᱮ ᱫᱟᱨ ᱠᱚ ᱩᱱᱠᱩ ᱠᱚ ᱥᱟᱞᱟᱜ ᱜᱚᱞᱯᱚ ᱵᱟᱲᱟ ᱠᱟᱛᱮᱫ ᱛᱮᱫ ᱡᱮ ᱡᱩᱫᱤ ᱢᱚᱱᱮ ᱦᱩᱭᱩᱜᱼᱟ ᱡᱮ ᱠᱩᱥᱤᱮᱠᱟ ᱥᱮ ᱚᱱᱠᱟ ᱢᱤᱫᱴᱤᱡ ᱮᱸ ᱯᱮᱲᱟ ᱜᱟᱱᱚᱜ ᱞᱮᱠᱟ ᱜᱟᱱᱚᱜᱼᱟ ᱮᱱᱠᱷᱟᱱ ᱫᱚ ᱞᱟᱦᱟᱥᱮᱱ ᱠᱟᱛᱷᱟ ᱞᱟᱦᱟᱜ ᱟᱨ ᱪᱮᱫ ᱨᱟᱭᱵᱟᱨ ᱢᱟᱫᱽᱫᱷᱚᱢ ᱛᱮ ᱜᱮ ᱟᱨ ᱚᱱᱟ ᱡᱩᱫᱤ ᱠᱩᱥᱤᱭ ᱠᱟᱱ ᱛᱟᱦᱞᱮ ᱩᱱᱤ ᱨᱟᱭᱵᱟᱨ ᱜᱮ ᱠᱟᱛᱷᱟᱭ ᱥᱮᱴᱮᱨᱟ ᱡᱮ ᱵᱟᱝᱢᱟ ᱮᱸ ᱟᱞᱮ ᱱᱚᱛᱮ ᱫᱚᱞᱮ ᱠᱩᱥᱤ ᱠᱟᱱᱟ ᱟᱨ ᱟᱯᱮ ᱪᱮᱫ ᱞᱮᱠᱟ ᱮᱱᱠᱷᱟᱱ ᱫᱚ ᱡᱩᱫᱤ ᱦᱟᱱᱠᱩ ᱮᱸ ᱮᱱᱠᱷᱟᱱ ᱟᱨᱚ ᱢᱤᱫ ᱫᱷᱟᱣ ᱢᱟᱱᱮ ᱠᱩᱲᱤ ᱜᱤᱫᱽᱨᱟᱹ ᱛᱚᱨᱚᱵᱽ ᱥᱮᱱ ᱠᱷᱚᱱ ᱟᱨᱚ ᱢᱟᱱᱮ ᱮᱸ ᱧᱮᱞ ᱧᱮᱯᱮᱞ ᱞᱟᱹᱜᱤᱫ ᱮᱱᱠᱷᱟᱱ ᱦᱤᱡᱩᱜ-ᱟ ᱟᱨ ᱪᱮᱫ? ᱠᱩᱥᱤ ᱞᱮᱠᱚ ᱠᱷᱟᱡ
ᱦᱳᱭ, ᱦᱳᱭ ᱟᱹᱰᱤ ᱵᱮᱥ ᱵᱮᱱ ᱞᱟᱹᱭᱠᱮᱜᱼᱟ ᱦᱳᱭᱥᱮ, ᱟᱹᱰᱤ ᱵᱮᱥ ᱵᱮᱱ ᱞᱟᱹᱭ ᱠᱮᱜᱼᱟ ᱟᱹᱵᱤᱱ ᱫᱚ᱾ ᱟᱞᱮ ᱥᱮᱱ ᱦᱚᱸ ᱚᱱᱠᱟ ᱜᱮ ᱦᱳᱭᱳᱜ ᱛᱟᱦᱮᱸᱱᱟ᱾ ᱟᱫᱚ ᱱᱟᱦᱟᱸᱜ ᱚᱱᱰᱮ ᱵᱮᱱ ᱞᱟᱹᱭ ᱠᱮᱫᱟ ᱟᱫᱚ ᱚᱸᱰᱮ ᱠᱷᱚᱱ ᱞᱧ ᱮᱛᱚᱦᱚᱵ ᱮᱱᱟ ᱢᱟᱱᱮ ᱡᱮᱢᱚᱱ ᱵᱟᱱᱟᱨ ᱥᱮᱫ ᱠᱷᱚᱡ ᱡᱩᱫᱤ ᱾ ᱠᱚᱲᱟ ᱜᱤᱫᱽᱨᱟᱹ ᱥᱮᱧ ᱠᱷᱚᱱ ᱠᱟᱛᱷᱟ ᱦᱮᱡ ᱮᱱᱟ ᱾ ᱡᱮ ᱟᱞᱮ ᱫᱚᱞᱮ ᱠᱩᱥᱤ ᱜᱮᱭᱟ ᱟᱯᱮ ᱫᱚ ᱪᱮᱫ ᱞᱮᱠᱟ ᱟᱫᱚ ᱱᱚᱛᱮ ᱱᱟᱦᱟᱜ ᱾ ᱠᱚ ᱞᱟᱹᱭᱟ ᱦᱳᱭ ᱥᱮ ᱠᱩᱲᱤ ᱜᱤᱫᱽᱨᱟᱹ ᱥᱮᱡ ᱠᱷᱚᱡ ᱠᱚ ᱞᱟᱹᱭᱟ ᱟᱨ ᱠᱩᱲᱤ ᱜᱤᱫᱽᱨᱟᱹ ᱥᱮᱡ ᱾ ᱠᱷᱚᱡ ᱠᱚ ᱞᱟᱹᱭ ᱞᱮᱠᱷᱟᱡ ᱟᱫᱚ ᱱᱚᱦᱟᱜ ᱠᱚ ᱦᱮᱸ ᱡᱩᱫᱤ ᱠᱚ ᱠᱩᱥᱤᱭᱟᱠᱟᱱᱟ ᱢᱮᱱᱠᱷᱟᱱ ᱟᱫᱚ ᱠᱚ ᱦᱮᱸ ᱞᱮᱠᱷᱟᱱ ᱫᱚ ᱟᱫᱚ ᱠᱩᱲᱤ ᱜᱤᱫᱽᱨᱟᱹ ᱥᱮᱱ ᱛᱚᱠᱷᱚᱱ ᱫᱚ ᱱᱟᱦᱟᱜ ᱠᱚᱲᱟ ᱜᱤᱫᱽᱨᱟᱹ ᱥᱮᱱ ᱠᱷᱚᱱ ᱟᱨ ᱢᱤᱫ ᱫᱚᱢ ᱠᱚ ᱞᱟᱹᱭᱟ ᱡᱩᱫᱤ ᱾ ᱠᱚᱲᱟ ᱜᱤᱫᱽᱨᱟᱹᱭ ᱠᱩᱥᱤ ᱪᱟᱞᱟᱣᱱᱟ ᱥᱮ ᱟᱫᱚ ᱱᱟᱦᱟᱜ ᱾ ᱠᱚᱲᱟ ᱜᱤᱫᱽᱨᱟᱹ ᱥᱮᱱ ᱠᱷᱚᱱ ᱚᱱᱛᱮᱭ ᱞᱟᱹᱭᱼᱟ ᱾ ᱡᱮ ᱠᱩᱥᱤ ᱭᱟᱠᱟᱱᱟᱞᱮ ᱮᱱᱠᱷᱟᱱ ᱦᱟᱜ ᱜᱚ ᱵᱟᱵᱟ ᱥᱮ ᱵᱚᱭᱦᱟ ᱢᱤᱥᱤᱱᱤᱭᱟᱹ ᱾ ᱵᱚᱞᱮ ᱩᱱᱠᱩ ᱢᱤᱫ ᱫᱚᱢ ᱠᱚ ᱪᱟᱞᱟᱜᱼᱟ ᱦᱳᱭᱥᱮ ᱾
ᱦᱚᱭ ᱦᱚᱭ ᱾
ᱟᱞᱮ ᱢᱤᱫ ᱫᱚᱢ ᱧᱮᱞ ᱥᱟᱱᱟᱭᱮᱫ ᱞᱮᱭᱟ ᱵᱚᱞᱮ ᱵᱟᱹᱦᱩ ᱜᱤᱫᱽᱨᱟᱹ ᱪᱮᱫᱞᱮᱠᱟ ᱱᱟ᱾
ᱦᱚᱭ ᱾
ᱟᱫᱚ ᱚᱱᱠᱟ ᱠᱟᱛᱮ ᱱᱟᱦᱟᱜ ᱟᱫᱚ ᱩᱱᱠᱩ ᱠᱚ ᱢᱤᱫ ᱫᱚᱢ ᱜᱚᱼ ᱵᱟᱵᱟ ᱵᱚᱭᱦᱟ ᱥᱮ ᱟᱡᱨᱮᱱ ᱾ ᱠᱟ ᱢᱟᱨᱟᱝᱵᱟ ᱚᱱᱠᱟ ᱱᱤᱭᱟᱹ ᱠᱚ ᱡᱚᱛᱚ ᱠᱚ ᱦᱤᱡᱩᱜᱼᱟ ᱾ ᱢᱟᱱᱮ ᱡᱟᱹᱥᱛᱤ ᱦᱚᱲ ᱫᱚ ᱵᱟᱝ ᱱᱟ ᱦᱟᱜ ᱢᱚᱬᱮ ᱦᱚᱲ ᱪᱷᱚ ᱡᱚᱱ ᱜᱟᱱ ᱠᱚ ᱦᱤᱡᱩᱜᱼᱟ ᱦᱳᱭᱥᱮ ᱾
ᱦᱩᱸ ᱦᱩᱸ ᱾
ᱟᱫᱚ ᱮᱱᱟᱹ ᱩᱱᱠᱩ ᱠᱚ ᱦᱮᱡ ᱞᱮᱱ ᱛᱟᱭᱚᱢ ᱜᱚᱼᱵᱟᱵᱟ ᱡᱩᱚᱫᱤ ᱠᱤᱱ ᱠᱩᱥᱤ ᱪᱟᱞᱟᱣᱱᱟ ᱮᱱᱠᱷᱟᱱ ᱫᱚ ᱱᱟᱜ ᱾ ᱠᱮᱴᱮᱡ ᱧᱚᱜ ᱱᱟ ᱟᱫᱚ ᱚᱸᱰᱮ ᱫᱚᱵᱚᱱ ᱵᱩᱡᱟ ᱵᱚᱞᱮ ᱦᱮᱸ ᱠᱮᱴᱮᱡ ᱧᱚᱜ ᱱᱟ᱾ ᱟᱫᱚ ᱤᱱᱟᱹ ᱛᱟᱭᱚᱢ ᱫᱚ ᱱᱟᱦᱟᱜ ᱟᱫᱚ ᱩᱱ ᱯᱮ ᱜᱮ ᱵᱚᱞᱮ ᱵᱟᱝᱢᱟ ᱟᱞᱮ ᱥᱮᱱ ᱠᱷᱚᱱ ᱢᱟ ᱡᱚᱛᱚ ᱠᱟᱢᱤ ᱫᱚ ᱴᱷᱤᱠ ᱜᱮᱭᱟ ᱾ ᱛᱚᱵᱮ ᱪᱮᱜ ᱞᱮᱠᱟ ᱪᱮᱜ ᱞᱮᱠᱟ ᱵᱚᱱ᱾ ᱫᱤᱱ ᱜᱚᱴᱟᱭᱟ ᱟᱨ ᱵᱟᱝᱠᱷᱟᱱ ᱠᱩᱲᱤ ᱥᱮᱜ ᱨᱮᱱ ᱠᱚ ᱦᱮᱡ ᱦᱚᱪᱚᱜᱼᱟ ᱚᱲᱟᱜ ᱫᱩᱣᱟᱹᱨ ᱧᱮᱞ ᱦᱳᱭᱮ᱾ ᱢᱟᱱᱮ ᱠᱩᱲᱤ ᱜᱤᱫᱽᱨᱟᱹ ᱥᱮᱱ ᱫᱚ ᱪᱮᱫ ᱵᱚᱱ ᱧᱮᱞᱟ ᱠᱤ ᱚᱲᱟᱜ ᱫᱩᱣᱟᱹᱨ ᱪᱮᱫᱞᱮᱠᱟ ᱛᱟᱠᱚ᱾ ᱥᱮᱫᱟᱭ ᱫᱚᱠᱚ ᱧᱮᱞᱮᱫ ᱳ ᱥᱮᱫᱟᱭ ᱫᱚᱠᱚ ᱧᱮᱞᱮᱫ ᱠᱟᱱ ᱛᱟᱦᱮᱸᱱᱟ ᱡᱩᱢᱤ ᱡᱟᱭᱜᱟ ᱠᱟᱛᱷᱟᱠᱚ ᱟᱫᱚ ᱱᱤᱛᱚᱜ ᱫᱚ ᱱᱟᱦᱟᱜ ᱠᱚ ᱧᱮᱞᱮᱫ ᱛᱟᱵᱚᱱᱟ ᱠᱚᱲᱟ ᱜᱤᱫᱽᱨᱟᱹᱭ ᱪᱮᱫ ᱞᱮᱠᱟᱱᱟᱜ ᱟᱨ ᱚᱲᱟᱜ ᱫᱩᱣᱟᱹᱨ ᱪᱮᱫ ᱞᱮᱠᱟᱱᱟ ᱦᱳᱭᱥᱮ ᱾
ᱦᱳᱭ ᱦᱳᱭ ᱦᱳᱭ ᱱᱤᱭᱟᱹᱜᱮ ᱵᱤᱥᱮᱥ ᱠᱟᱭᱛᱮ ᱧᱮᱞᱚᱜ ᱠᱟᱱᱟ ᱟᱨ ᱪᱮᱫ ᱱᱮ ᱾
ᱦᱚᱭ ᱦᱚᱭ ᱟᱫᱚ ᱱᱟᱦᱟᱜ ᱠᱩᱲᱤ ᱜᱤᱫᱽᱨᱟᱹ ᱥᱮᱱ ᱠᱷᱚᱱ ᱠᱚ ᱫᱤᱱ ᱵᱟᱲᱟ ᱠᱮᱫ ᱜᱮ ᱟᱨ ᱚᱲᱟᱜ ᱫᱩᱣᱟᱹᱨ ᱞᱮᱵᱮᱫ ᱠᱚ ᱦᱤᱡᱩᱜᱼᱟ ᱟᱫᱚ ᱚᱲᱟᱜ ᱫᱩᱣᱟᱹᱨ ᱞᱮᱵᱮᱫ ᱠᱟᱛᱮᱫ ᱡᱩᱫᱤ ᱵᱟᱱᱟᱨ ᱥᱮᱱ ᱠᱷᱚᱱ ᱦᱟᱸᱟᱜ ᱠᱚ ᱨᱟᱹᱡᱤᱜ ᱠᱟᱱᱟ ᱟᱫᱚ ᱵᱟᱱᱟᱨ ᱥᱮᱱ ᱠᱷᱚᱱ ᱠᱚ ᱨᱟᱹᱡᱤ ᱞᱮᱱᱠᱷᱟᱱ ᱫᱚ ᱱᱟᱦᱟᱜ ᱟᱫᱚ ᱠᱚ ᱞᱟᱹᱭᱟ ᱠᱤ ᱡᱚᱢ ᱧᱩ ᱵᱚᱱ ᱱᱮᱰᱟᱭᱟ ᱡᱟᱦᱟᱸ ᱫᱚ ᱟᱞᱮ ᱥᱮ ᱟᱹᱰᱤ ᱜᱟᱱ ᱡᱟᱭᱜᱟ ᱨᱮᱠᱚ ᱞᱟᱹᱭᱟ ᱦᱚᱨᱚᱜ ᱪᱤᱱᱦᱟᱹ ᱟᱻᱫᱷᱩᱛᱤ ᱫᱟᱹᱦᱲᱤ ᱥᱮ ᱦᱚᱨᱚᱜ ᱵᱟᱸᱫᱮ᱾ ᱞᱟᱹᱭ ᱠᱟᱛᱮᱜ ᱠᱚ ᱞᱟᱹᱭᱟ ᱦᱳᱭᱥᱮ ᱟᱫᱚ ᱚᱱᱟ ᱱᱟᱦᱟᱜ ᱠᱩ ᱱᱮᱰᱟ ᱠᱮᱜ ᱜᱮ ᱟᱫᱚ ᱚᱱᱟ ᱱᱮᱰᱟ ᱠᱟᱛᱮᱜ ᱢᱟᱱᱮ ᱠᱚᱲᱟ ᱯᱟᱦᱟᱴᱟ ᱥᱮᱱ ᱠᱷᱚᱱ ᱜᱮᱠᱚ ᱮᱛᱚᱦᱚᱵᱟ ᱩᱱᱠᱩ ᱞᱟᱦᱟ ᱜᱮ ᱾ ᱪᱟᱞᱟᱜᱼᱟ ᱯᱩᱭ ᱫᱚ ᱟᱫᱚ ᱠᱩᱲᱤ ᱥᱮᱜ ᱨᱮᱱ ᱪᱮᱫ ᱞᱮᱠᱟ ᱯᱮᱲᱟ ᱠᱚ ᱟᱛᱟᱝ ᱫᱟᱨᱟᱢ ᱫᱟᱲᱮᱭᱟᱠᱚ ᱠᱟᱱᱟ ᱪᱮᱫ ᱞᱮᱠᱟ ᱩᱱᱠᱩᱣᱟᱜ ᱥᱟᱵ ᱥᱟᱯᱲᱟᱣ ᱢᱮᱱᱟᱜᱼᱟ ᱦᱳᱭᱥᱮ᱾ ᱛᱤᱱᱟᱹᱜ ᱜᱟᱱ ᱯᱮᱲᱟ ᱠᱚ ᱟᱭᱢᱟ ᱟᱛ ᱾ ᱛᱟᱝ ᱫᱟᱨᱟᱢ ᱫᱟᱲᱮ ᱠᱚᱣᱟ ᱚᱱᱠᱟ ᱦᱤᱥᱟᱹᱵ ᱛᱮ ᱱᱚᱛᱮ ᱠᱷᱚᱱ ᱞᱮ ᱪᱟᱞᱟᱜ ᱛᱟᱦᱮᱱ ᱡᱮᱢᱚᱱ ᱱᱮᱛᱟᱨ ᱢᱟ ᱟᱹᱰᱤ ᱜᱟᱱ ᱜᱮᱠᱚ ᱪᱟᱞᱟᱜ ᱠᱟᱱᱟ ᱯᱚᱧᱪᱟᱥ᱾ ᱡᱚᱲᱟ ᱥᱳᱛᱛᱳᱨ ᱡᱳᱲᱟ ᱟᱥᱤ ᱡᱚᱲᱟ ᱟᱨᱦᱚᱸ ᱜᱤᱫᱽᱨᱟᱹ ᱢᱟ ᱮᱠᱟᱹ ᱠᱟᱠᱚᱵᱮᱱ ᱜᱤᱫᱽᱨᱟᱹ ᱢᱟ ᱢᱮᱱᱟᱜ ᱠᱚᱜᱮ᱾ ᱟᱫᱚ ᱚᱱᱮ ᱚᱝᱠᱟ ᱞᱮᱠᱟᱛᱮ ᱠᱩᱲᱤᱯ ᱾ ᱢᱟᱱᱮ ᱠᱩᱲᱤ ᱯᱟᱦᱴᱟ ᱪᱮᱞᱮᱠᱟ ᱠᱚ ᱥᱟᱢᱵᱲᱟᱣ ᱠᱚᱣᱟ ᱚᱱᱠᱟ ᱠᱚᱲᱟ ᱨᱮᱱ ᱠᱚ ᱪᱟᱞᱟᱜᱼᱟ᱾ ᱟᱫᱚ ᱪᱟᱞᱟᱣ ᱠᱟᱛᱮᱫ ᱱᱟᱦᱟᱜ ᱡᱮᱢᱚᱱ ᱵᱚᱱ ᱞᱟᱹᱭᱟ ᱠᱩᱲᱤ ᱜᱤᱫᱽᱨᱟᱹ ᱨᱟᱪᱟ ᱨᱮᱠᱚ ᱫᱩᱲᱩᱵ᱾ ᱠᱚ ᱛᱟᱦᱮᱸᱱ ᱟᱨ ᱱᱟᱦᱟᱜ ᱠᱚᱲᱟ ᱜᱤᱫᱽᱨᱟᱹ ᱨᱮᱱ ᱟᱡ ᱜᱚᱜᱚ ᱯᱳᱭᱞᱳ ᱫᱚ ᱩᱱᱤ ᱵᱚᱫᱚᱞᱤ ᱛᱟᱦᱮᱸᱱ ᱦᱳᱭ ᱥᱮ᱾ ᱥᱟᱹᱲᱤ ᱵᱚᱞᱮ ᱠᱤᱪᱨᱤᱡ ᱮ ᱵᱚᱫᱚᱞᱮᱤᱭᱟ ᱟᱨ ᱱᱟᱦᱟᱜ ᱰᱟᱹᱞᱤᱡ, ᱠᱷᱟᱹᱡᱟᱹᱲᱤ, ᱛᱟᱵᱮᱱ, ᱞᱟᱹᱰᱩ, ᱯᱤᱴᱷᱟᱹ ᱟᱨ ᱡᱩᱫᱤ ᱥᱚᱸᱜᱮᱛᱮ ᱩᱱᱤ ᱟᱹᱰᱤ ᱡᱟᱹᱥᱛᱤ ᱱᱟᱦᱟᱜ ᱠᱩᱥᱤ ᱨᱟᱹᱥᱠᱟᱹ ᱢᱮᱱᱟᱜ ᱜᱮᱭᱟ ᱡᱟᱦᱟᱸ ᱵᱚᱱ ᱞᱟᱹᱭᱟ ᱱᱚᱣᱟ ᱢᱟ ᱢᱤᱫᱴᱮᱱ ᱡᱤᱭᱚᱱ ᱨᱮ ᱢᱤᱫ ᱫᱚᱢ ᱜᱮ ᱦᱳᱭᱳᱜᱼᱟ ᱟᱫᱚ ᱡᱩᱫᱤ ᱢᱤᱫᱴᱟᱝ ᱜᱮᱭᱟᱭ ᱦᱟᱸᱜ ᱠᱚᱲᱟ ᱜᱤᱫᱽᱨᱟᱹ ᱥᱮ ᱪᱮᱫ ᱞᱮᱠᱟ ᱟᱫᱚ ᱡᱮᱢᱚᱱ ᱢᱩ ᱨᱮᱱᱟᱝᱮ ᱦᱚᱨᱚᱜ ᱜᱮᱭᱟ ᱥᱮ ᱢᱟᱞᱟᱭ ᱦᱚᱨᱚᱜᱽ ᱜᱮᱭᱟ ᱥᱮ ᱡᱟᱸᱜᱟ ᱨᱮᱱᱟᱜ ᱚᱱᱟ ᱫᱚ ᱢᱤᱫᱴᱮᱱ ᱪᱟᱞᱟᱜ ᱠᱩᱞᱟᱹᱜ ᱟᱨ ᱠᱩᱥᱤ ᱨᱮᱱᱟᱜ ᱠᱟᱱ ᱛᱟᱵᱚᱱᱟ ᱚᱱᱟ ᱫᱚ ᱵᱟᱝ ᱠᱟᱱᱟ ᱵᱚᱞᱮ ᱡᱚᱛᱚ ᱡᱚᱛᱚ ᱦᱚᱲᱟᱜ ᱢᱮᱱᱟᱜ ᱜᱮᱭᱟ ᱢᱮᱱᱛᱮ ᱚᱱᱠᱟ ᱫᱚ ᱵᱟᱝᱜᱮ ᱟᱫᱚ ᱚᱱᱮ ᱚᱱᱮ ᱚᱱᱠᱟ ᱞᱮᱠᱟᱛᱮ ᱱᱚᱛᱮ ᱫᱚ᱾ ᱟᱨ ᱚᱱᱛᱮ ᱫᱚ ᱪᱮᱫ ᱞᱮᱠᱟ ᱠᱚ ᱦᱚᱨᱚᱜ ᱪᱤᱱᱦᱟᱹ ᱠᱚᱣᱟ?
ᱟᱨ ᱡᱟᱦᱟᱸ ᱵᱮᱱ ᱞᱟᱹᱭ ᱠᱮᱫᱟ ᱟᱹᱰᱤ ᱢᱚᱡᱽ ᱥᱮ ᱟᱹᱰᱤ ᱡᱚᱛᱷᱟᱛ ᱵᱮᱱ ᱞᱟᱹᱭ ᱠᱮᱫᱟ ᱟᱹᱞᱤᱧ ᱦᱚᱸ ᱟᱹᱰᱤ ᱥᱟᱭ ᱥᱟᱭ ᱥᱟᱨᱦᱟᱣ ᱞᱤᱧ ᱪᱟᱞ ᱟᱵᱮᱱ ᱠᱟᱱᱟ ᱥᱟᱶᱛᱮ ᱟᱞᱮ ᱥᱮᱱ ᱦᱚᱸ ᱯᱨᱟᱭ ᱢᱳᱴᱟᱢᱩᱴᱤ ᱚᱱᱠᱟ ᱫᱷᱟᱨᱟᱜ ᱜᱮ ᱦᱩᱭᱩᱜᱼᱟ ᱠᱟᱹᱴᱤᱡ ᱚᱱᱟᱜᱮ ᱠᱷᱟᱴᱚ ᱢᱟᱪᱷᱟ ᱞᱤᱧ ᱞᱟᱹᱭᱮᱜᱼᱟ᱾
ᱦᱳᱭ ᱦᱳᱭ ᱾
ᱚᱱᱟ ᱡᱟᱦᱟᱸ ᱦᱚᱨᱚᱜ ᱡᱚᱢᱧᱩ ᱠᱟᱹᱢᱤ ᱵᱮᱱ ᱞᱟᱹᱭ ᱠᱮᱫ᱾ ᱫᱚ ᱡᱟᱦᱟᱸ ᱢᱟᱱᱮ ᱥᱮ ᱚᱱᱟ ᱧᱮᱞ ᱧᱮᱯᱮᱞ ᱠᱩᱥᱤ ᱠᱚᱯᱤᱥᱤ ᱢᱟᱱᱮ ᱫᱚ ᱟᱞᱮ ᱥᱮᱱ ᱫᱚ ᱱᱚᱛᱮ ᱫᱚ ᱦᱟᱸᱜ ᱱᱚᱝᱠᱟ ᱡᱟᱦᱟᱸ ᱦᱚᱨᱚᱜ ᱨᱮᱱᱟᱜ ᱫᱤᱱ ᱫᱚ ᱮᱠᱪᱩᱭᱮᱞᱤ ᱟᱛᱳ ᱨᱮᱱ ᱢᱟᱹᱡᱷᱤ, ᱡᱚᱜᱽ ᱢᱟᱹᱡᱷᱤ, ᱯᱟᱨᱟᱱᱤᱠ, ᱱᱟᱭᱠᱮ ᱱᱩᱠᱩ ᱠᱚ ᱢᱟᱱᱮ ᱢᱩᱞ ᱢᱟᱨ ᱠᱟᱨ ᱢᱟᱱᱮ ᱦᱚᱲ ᱠᱚ ᱦᱚᱦᱚ ᱠᱟᱛᱮᱫ ᱚᱱᱟ ᱱᱟᱦᱟᱜ ᱫᱤᱱᱛᱮ ᱟᱨ ᱪᱮᱫ ᱞᱮ ᱴᱷᱟᱹᱣᱠᱟᱹᱭᱟ ᱡᱮ ᱚᱠᱟ ᱫᱤᱱ ᱜᱟᱱᱚᱜᱼᱟ ᱚᱠᱟ ᱫᱤᱱ ᱱᱟᱯᱟᱭᱚᱜᱼᱟ ᱢᱟᱱᱮ ᱦᱚᱨᱚᱜ ᱡᱚᱢᱼᱧᱩ ᱠᱟᱹᱢᱤᱦᱚᱨᱟ ᱛᱮᱫ᱾ ᱮᱱᱠᱷᱟᱱ ᱫᱚ ᱚᱱᱟ ᱦᱤᱥᱟᱹᱵ ᱫᱤᱱ ᱜᱚᱱ ᱢᱟᱱᱮ ᱴᱷᱤᱠᱚᱜᱼᱟ ᱟᱨ ᱪᱮᱫ᱾ ᱟᱨ ᱚᱱᱠᱟᱜᱮ ᱢᱟᱱᱮ ᱫᱤᱱ ᱠᱚ ᱴᱷᱤᱠ ᱵᱟᱲᱟᱛᱮᱫ ᱚᱠᱛᱚ ᱠᱚ ᱦᱩᱭ ᱵᱟᱲᱟ ᱞᱮᱱᱠᱷᱟᱱ ᱢᱟᱱᱮ ᱫᱤᱱ ᱨᱮᱱᱟᱜ ᱟᱨ ᱱᱚᱛᱮ ᱯᱳᱭᱞᱳ ᱫᱚ ᱱᱟᱦᱟᱜ ᱠᱚᱲᱟ ᱜᱤᱫᱽᱨᱟᱹ ᱯᱟᱦᱴᱟ ᱥᱮᱫ ᱟᱞᱮ ᱥᱮᱱ ᱦᱚᱸ ᱢᱟᱱᱮ ᱦᱚᱨᱚᱜ ᱞᱮᱠᱟ ᱫᱚ ᱦᱟᱸᱜ ᱠᱚᱲᱟ ᱜᱤᱫᱽᱟᱹᱨᱟᱹ ᱯᱟᱦᱴᱟ ᱜᱮ ᱯᱳᱭᱞᱳ ᱠᱚ ᱪᱟᱞᱟᱜᱼᱟ ᱢᱟᱱᱮ ᱠᱩᱲᱤ ᱜᱤᱫᱟᱹᱨ ᱮᱸᱜ ᱚᱲᱟᱜ ᱛᱮᱫᱚ᱾ ᱚᱸᱰᱮ ᱥᱮᱴᱮᱨ ᱠᱟᱛᱮᱫ ᱟᱵᱮᱱ ᱵᱮᱱ ᱢᱮᱱ ᱠᱮᱫ ᱞᱮᱠᱟᱜᱮ ᱚᱱᱮ ᱡᱟᱦᱟᱸ ᱦᱚᱨᱚᱜ ᱪᱤᱱᱦᱟᱹ ᱥᱮ ᱚᱱᱟ ᱤᱭᱟᱹ ᱵᱚᱫᱚᱞ ᱞᱩᱜᱽᱲᱤᱡ ᱵᱚᱫᱚᱞ ᱠᱤᱪᱨᱤᱡ ᱵᱚᱫᱚᱞ ᱠᱚ ᱚᱱᱟ ᱠᱚᱦᱚᱸ ᱦᱩᱭᱩᱜ ᱜᱮᱭᱟ ᱟᱨ ᱥᱟᱶᱛᱮ ᱟᱜ ᱱᱚᱣᱟ ᱡᱟᱦᱟᱸ ᱞᱟᱦᱟ ᱥᱮᱫ ᱞᱤᱧ ᱞᱟᱹᱭᱮᱜᱼᱟ ᱟᱨ ᱨᱟᱪᱟᱨᱮ ᱚᱱᱟ ᱪᱷᱟᱢ ᱨᱟᱪᱟᱨᱮ ᱚᱱᱟ ᱯᱟᱹᱴᱭᱟᱹᱨᱮ ᱫᱩᱲᱩᱵ ᱠᱟᱛᱮᱫ ᱵᱟᱹᱦᱩ ᱜᱤᱫᱟᱹᱨ ᱟᱨ ᱚᱱᱟ ᱫᱚ ᱵᱟᱹᱵᱩ ᱜᱤᱫᱟᱹᱨ ᱛᱚᱨᱚᱯᱷ ᱠᱷᱚᱱ ᱡᱟᱦᱟᱸᱭ ᱟᱞᱮ ᱥᱮᱱ ᱫᱚ ᱟᱯᱟ ᱵᱟᱹᱵᱩ ᱜᱤᱫᱟᱹᱨᱟᱹ ᱨᱮᱱ ᱠᱚᱲᱟ ᱜᱤᱫᱽᱟᱹᱨᱟᱹ ᱨᱮᱱ ᱟᱯᱟᱛ ᱥᱮ ᱮᱸᱜᱟᱛ ᱱᱩᱠᱤᱱ ᱠᱤᱱ ᱮᱠᱪᱩᱭᱮᱞᱤ ᱠᱤᱱ ᱦᱚᱨᱚᱜ ᱮᱼᱟ ᱤᱭᱟᱹ ᱫᱚ ᱟᱨ ᱪᱮᱫ ᱡᱟᱦᱟᱱᱟᱜ ᱜᱮ ᱢᱟᱱᱮ ᱚᱱᱠᱟᱱ ᱦᱚᱨᱚᱜ ᱪᱤᱱᱦᱟᱹ ᱛᱮᱱᱟᱜᱼᱟ ᱟᱨ ᱪᱮᱫ᱾ ᱚ ᱚᱱᱠᱟ ᱦᱩᱭᱩᱜᱼᱟ᱾